ᱚ ᱦᱮᱞᱳ ᱦᱩᱸ
ᱟ ᱦᱮᱸ ᱟᱸᱡᱚᱢᱮᱫ-ᱟ ᱞᱤᱧ ᱦᱮᱸ ᱟᱸᱡᱚᱢᱚᱜ ᱠᱟᱱ ᱜᱮᱭᱟ᱾
ᱦᱮᱸ ᱦᱮ ᱦᱮ ᱟᱨ ᱪᱮᱫ ᱞᱮᱠᱟ ᱵᱮᱥ ᱵᱟᱲᱟ ᱜᱮ?
ᱦᱟ ᱱᱤᱭᱟᱹ ᱜᱷᱟᱹᱲᱤᱡ ᱫᱚ ᱵᱮᱥ ᱵᱟᱲᱟ ᱜᱮ ᱢᱮᱱᱟᱜ ᱟᱠᱟᱫ ᱞᱤᱝᱟᱹ᱾ ᱟᱨ ᱟᱵᱤᱱ ᱫᱚ ᱛᱟᱦᱚᱞᱮ ᱚᱠᱟᱞᱮ ᱞᱮᱠᱟ ᱢᱮᱱᱟᱜ ᱟᱠᱟᱫ ᱵᱤᱱᱟ?
ᱦᱳᱭ, ᱟᱹᱞᱤᱧ ᱦᱚᱸ ᱱᱟᱦᱟᱜ ᱵᱮᱥ ᱵᱮᱲᱟ ᱜᱮ ᱢᱮᱱᱟᱜ ᱞᱤᱧᱟᱹ᱾ ᱱᱤᱛᱚᱜ ᱫᱚ, ᱟᱨ ᱱᱤᱛᱚᱜ ᱜᱮ ᱚᱲᱟᱜ ᱨᱮᱱ ᱥᱟᱨᱮ ᱵᱟᱨᱮ ᱠᱚᱦᱚᱸ ᱫᱚ ᱵᱮᱥ ᱜᱮ ᱢᱮᱱᱟᱜ ᱠᱚᱣᱟ ᱱᱟᱦᱟᱜ᱾ ᱦᱳᱭ ᱛᱟᱦᱚᱞᱮ᱾ ᱪᱮᱫ ᱠᱚᱵᱮᱱ ᱪᱤᱠᱟᱹᱵᱟᱲᱭᱟᱜᱼᱟ ᱛᱷᱚᱲᱟ ᱠᱟᱹᱴᱤᱡ ᱞᱟᱹᱭ ᱵᱮᱱ?
ᱱᱤᱛᱚᱜ ᱢᱟ ᱟᱹᱞᱤᱧ ᱚᱱᱠᱟ ᱢᱟ ᱚᱲᱟᱜ ᱠᱚᱨᱮ ᱜᱮ ᱢᱮᱱᱟᱜ ᱟᱠᱟᱫ ᱞᱤᱧᱟᱹ ᱡᱩᱫᱤᱭᱳ ᱵᱟᱝ ᱚᱲᱟᱜ ᱟᱠᱚ ᱠᱷᱚᱱᱟᱜ ᱫᱚ ᱱᱚᱣᱟ ᱮ ᱨᱚᱦᱚᱭ ᱛᱩᱫ ᱠᱚᱜᱮ ᱪᱟᱞᱟᱜ ᱠᱟᱱᱟ ᱱᱤᱛᱚᱜ ᱢᱟ ᱠᱟᱹᱢᱤ ᱱᱚᱝᱠᱟ ᱜᱮ᱾ ᱚ ᱟᱨ ᱚᱱᱠᱟ ᱜᱮ᱾
ᱟᱨ ᱛᱚᱵᱮ ᱞᱤᱧ ᱠᱩᱞᱤ ᱵᱮᱱᱟ, ᱪᱮᱫᱞᱠᱟ ᱟᱯᱮᱥᱮᱫ ᱫᱚ ᱫᱟᱜ ᱠᱚ ᱡᱟᱹᱲᱤ ᱵᱟᱲᱟᱯᱮ ᱠᱟᱱᱟ, ᱟᱞᱮᱥᱮᱫ ᱢᱟᱜ ᱱᱚᱜᱼᱚᱭ᱾ ᱟᱹᱰᱤ ᱠᱟᱡᱟᱠ ᱫᱟᱜ ᱵᱟᱲᱟ ᱠᱮᱫᱼᱟ, ᱟᱨ ᱱᱤᱭᱟᱹ ᱫᱚ ᱟᱨ ᱟᱨ ᱦᱚᱞᱟ ᱦᱟᱸᱜ ᱯᱮ ᱫᱤᱱ ᱠᱷᱚᱡ ᱫᱚ ᱦᱟᱸᱜ ᱟᱹᱰᱤ ᱨᱟᱸᱜᱟᱣ ᱜᱮ ᱡᱳᱨ ᱜᱮ ᱥᱤᱛᱩ ᱛᱩᱝ ᱠᱚᱜᱼᱟ ᱟᱨ ᱟᱯᱮ ᱥᱮᱫ ᱜᱮ ᱦᱟᱸᱜ ᱪᱮᱞ ᱠᱟ ᱫᱟᱜ ᱠᱚ ᱡᱟᱹᱲᱤ ᱵᱟᱲᱟᱭᱮᱫᱼᱟ ᱚᱱᱟ ᱠᱟᱹᱴᱤᱡ ᱞᱟᱹᱭ ᱵᱮᱱ?
ᱟᱞᱮ ᱱᱚᱛᱮ ᱢᱟ ᱦᱚᱸᱜᱼᱚᱭ ᱵᱟᱨ ᱯᱮ ᱫᱤᱱ ᱫᱚ ᱢᱟᱱᱮ, ᱠᱟᱹᱭ ᱥᱤᱛᱩᱝ ᱵᱟᱲᱟ ᱠᱮᱜ-ᱟᱭ ᱢᱟᱱᱮ ᱵᱟᱭ ᱫᱟᱜ ᱵᱟᱲᱟ ᱞᱮᱫᱼᱟ ᱯᱮ ᱫᱤᱱ ᱫᱚ ᱴᱳᱴᱟᱞᱤ ᱜᱮ, ᱟᱨ ᱱᱚᱜᱼᱚᱭ ᱦᱚᱞᱟ ᱛᱮᱦᱮᱧ ᱠᱷᱚᱱᱟᱜ ᱫᱚ ᱫᱟᱜ ᱫᱟᱭ ᱠᱟᱹᱡ, ᱯᱷᱚᱞ ᱡᱩᱫᱟᱹ ᱧᱚᱜ ᱢᱟᱱᱮ ᱞᱟᱦᱟ ᱞᱮᱠᱟ ᱡᱟᱦᱟᱸᱞᱮᱠᱟ ᱱᱤᱢᱱᱳ ᱪᱟᱯ ᱞᱮᱠᱟ ᱦᱚᱭᱛᱚ ᱢᱤᱫ ᱜᱷᱟᱹᱲᱤᱡ ᱫᱟᱜ ᱫᱟᱭ᱾ ᱟᱵᱟᱨ ᱥᱤᱛᱩᱝ ᱫᱟᱭ ᱱᱚᱝᱠᱟ ᱟᱹᱰᱤ ᱢᱟᱱᱮ ᱡᱟᱹᱥᱛᱤ ᱫᱚ ᱫᱟᱜ ᱠᱟᱜᱼᱟ᱾ ᱦᱩᱸ
ᱟᱹᱰᱤ ᱵᱷᱤᱥᱚᱱ ᱨᱚᱲ ᱠᱮ-ᱟ ᱟᱨ ᱟᱞᱮᱥᱮᱫ ᱫᱚ ᱱᱟᱦᱟᱜ ᱮᱸ ᱠᱟᱡᱟᱠᱮ ᱡᱟᱹᱥᱛᱤ ᱜᱮ ᱫᱟᱜ ᱞᱮᱜᱼᱟ ᱟᱨ, ᱦᱚᱞᱟ ᱢᱟᱸᱦᱫᱮᱨ ᱠᱷᱚᱡ ᱫᱚ ᱦᱟᱸᱜ ᱠᱟᱡᱟᱠ ᱜᱮ, ᱥᱤᱛᱩᱝ ᱟᱞᱮ ᱠᱟᱱᱟ ᱟᱨ ᱚᱱᱟᱛᱮ ᱱᱤᱛᱚᱜ ᱫᱚ ᱦᱟᱸᱜ ᱠᱷᱮᱛ ᱫᱚ ᱦᱟᱸᱜ ᱟᱞᱮ ᱥᱮᱫ ᱫᱚ ᱦᱟᱸᱜ, ᱨᱚᱦᱚᱭ ᱜᱮ ᱨᱚᱦᱚᱭ ᱪᱟᱵᱟᱜ ᱠᱟᱱ ᱦᱟᱸᱜ ᱟᱨ ᱚᱱᱟ ᱵᱮᱴᱟ ᱠᱩᱴᱟᱹ ᱠᱚᱨᱮ ᱜᱮ ᱦᱟᱸᱜ ᱚᱱᱟ ᱫᱟᱜ ᱠᱚ ᱟᱡᱮᱫ ᱧᱚᱜ ᱠᱟᱱᱛᱮ ᱛᱷᱚᱲᱟ ᱡᱤᱨᱟᱹᱣ ᱵᱟᱲᱟ, ᱵᱟᱝ ᱠᱚ ᱟᱫᱚ ᱦᱟᱸᱜ᱾ ᱚᱱᱮ ᱱᱟᱭᱟ ᱚᱱᱟ ᱢᱮᱥᱤᱱ ᱫᱟᱜ ᱠᱚᱛᱮ ᱜᱮ ᱱᱟᱜ ᱚᱱᱟ ᱠᱩᱧ ᱠᱚᱨᱮ ᱠᱷᱚᱡ ᱟᱨ ᱜᱟᱰᱟ ᱠᱚ ᱠᱚᱨᱮ ᱠᱷᱚᱡ, ᱨᱟᱠᱟᱵ ᱵᱟᱲᱟᱭᱮᱫ ᱠᱟᱱᱟ ᱟᱨ ᱟᱨ ᱛᱷᱚᱲᱟ ᱦᱟᱸᱜ ᱵᱟᱨ ᱯᱮ ᱫᱤᱱ ᱠᱟᱹᱢᱤ ᱞᱮᱠᱷᱟᱡ ᱜᱮ ᱪᱟᱵᱟᱜ ᱜᱮᱭᱟ ᱟᱞᱮ ᱥᱮᱫ ᱫᱚ ᱟᱨ, ᱟᱯᱮᱥᱮᱫ ᱜᱮ ᱦᱟᱸᱜ ᱞᱟᱹᱭ ᱵᱮᱱ ᱪᱮᱫ ᱞᱮᱠᱟ ᱛᱤᱱᱟᱹᱜ ᱜᱟᱱ ᱠᱟᱹᱢᱤ ᱦᱩᱭ ᱠᱟᱱᱟ ᱟᱨ ᱛᱤᱱᱟᱹᱜ ᱜᱟᱱ, ᱛᱤᱱ ᱦᱚᱲ ᱠᱟᱹᱢᱤ ᱦᱩᱭᱩᱜ-ᱟ ᱛᱷᱚᱲᱟ ᱜᱟᱱ ᱞᱟᱹᱭ ᱵᱮᱱ?
ᱟᱞᱮ ᱱᱚᱛᱮ ᱢᱟ ᱵᱟᱹᱭᱦᱟᱹᱲ ᱠᱚᱫᱚ ᱦᱩᱭ ᱟᱠᱟᱱ ᱜᱮᱭᱟ ᱜᱷᱩᱴᱩ ᱠᱚᱜᱮ ᱢᱮᱱᱟᱜ ᱠᱟᱜ-ᱟ ᱟᱨ, ᱴᱩ ᱠᱚᱢᱟ ᱡᱟᱹᱥᱛᱤ ᱵᱟᱭ ᱫᱟᱜ ᱞᱮᱠᱷᱟᱱ ᱫᱚ ᱚᱱᱠᱟ ᱥᱮᱨᱢᱟ ᱡᱟᱹᱲᱤ ᱵᱟᱝ ᱦᱩᱭ ᱞᱮᱱᱠᱷᱟᱱ ᱫᱚ ᱨᱚᱦᱚᱭ ᱠᱚᱫᱚ ᱵᱟᱭ ᱦᱩᱭᱩᱜᱼᱟ᱾ ᱟᱨ ᱱᱚᱛᱮ ᱢᱟ ᱥᱮᱨᱚᱠᱚᱢ ᱢᱤᱱᱤ ᱠᱚ ᱥᱮ ᱥᱮᱞᱩ ᱠᱚ ᱟᱨ ᱱᱚᱣᱟ, ᱠᱮᱱᱮᱞ ᱠᱚ ᱡᱟᱦᱟᱸ ᱥᱮ ᱢᱟᱨᱟᱝ ᱱᱟᱹᱭ ᱠᱚ ᱱᱚᱣᱟ ᱠᱚᱢᱟ ᱚᱠᱟ ᱦᱚᱸ ᱵᱟᱹᱱᱩᱜ ᱠᱟᱜ-ᱟ᱾ ᱛᱟᱦᱚᱞᱮ ᱢᱟ ᱥᱮᱨᱢᱟ ᱡᱟᱹᱲᱤ ᱪᱮᱛᱟᱱ ᱨᱮᱜᱮ ᱡᱷᱚᱛᱚ ᱠᱤᱪᱷᱩ ᱥᱮᱨᱢᱟ ᱡᱩᱫᱤ ᱡᱟᱹᱲᱤᱭᱟᱭ, ᱵᱮᱥ ᱞᱮᱠᱟᱛᱮ ᱛᱟᱦᱞᱮ ᱜᱷᱩᱴᱩ ᱢᱟ ᱵᱷᱟᱜᱤ ᱡᱮ ᱨᱚᱦᱚᱭ ᱦᱩᱭᱩᱜᱼᱟ ᱟᱨ ᱡᱩᱫᱤ ᱥᱮᱱᱢᱟ ᱵᱟᱭ ᱡᱟᱹᱨᱤᱭᱟ ᱠᱚ ᱢᱚᱛᱚ, ᱥᱮ ᱫᱟᱜ ᱠᱚ ᱵᱟᱝ ᱜᱷᱩᱴᱩ ᱠᱚᱨᱮ ᱵᱟᱝ ᱦᱩᱭᱩᱜᱼᱟ ᱛᱟᱦᱚᱞᱮ ᱢᱟ ᱚᱱᱠᱟ ᱢᱟ ᱨᱚᱦᱚᱭ ᱫᱚ ᱵᱟᱭ ᱦᱩᱭ ᱟᱠᱟᱱᱟ᱿ ᱟᱨ ᱱᱚᱣᱟ ᱵᱟᱹᱭᱦᱟᱹᱲ ᱠᱚᱨᱮᱜ ᱜᱮ ᱨᱚᱦᱚᱭ ᱫᱚ ᱦᱩᱭ ᱟᱠᱟᱱᱟ ᱱᱤᱛᱚᱜ ᱫᱚ᱿
ᱟᱹᱰᱤ ᱢᱚᱸᱡᱽ ᱩᱫᱩᱜᱼᱟ ᱟᱹᱰᱤ ᱢᱚᱸᱡᱽ ᱵᱮᱱ ᱞᱟᱹᱭ ᱠᱮᱜᱼᱟ ᱟᱨ ᱟᱞᱮ ᱥᱮᱱ ᱦᱚᱸ ᱚᱱᱠᱟᱜ ᱜᱮ ᱱᱟᱦᱟᱜ ᱚᱱᱟ᱿ ᱜᱟᱰᱟ ᱠᱚ ᱦᱩᱭᱩᱜ ᱠᱟᱱᱟ ᱜᱟᱰᱟ ᱜᱷᱩᱴᱩ ᱟᱫᱚ, ᱟᱨ ᱟᱵᱮᱱ ᱛᱟᱞᱟ ᱨᱮᱱ ᱫᱚᱦᱚᱭᱟ ᱟᱨ ᱟᱯᱮ ᱥᱮᱫ ᱫᱚ ᱱᱟᱜ ᱱᱮᱛᱟᱨ ᱫᱚ, ᱰᱟᱹᱝᱨᱤ ᱠᱟᱰᱟ ᱱᱟᱦᱮᱞ ᱠᱟᱛᱮ ᱠᱩ ᱥᱤ ᱭᱮᱜ ᱜᱮᱭᱟ ᱥᱮ ᱱᱮᱛᱟᱨ ᱫᱚ ᱵᱟᱝ ᱜᱮ ᱠᱩ ᱥᱤᱭᱮᱜ ᱠᱟᱱᱟ? ᱟᱨ ᱟᱞᱮ ᱥᱮᱫ ᱫᱚ ᱦᱟᱸᱜ ᱞᱤᱧ ᱞᱟᱹᱭ ᱠᱮᱜᱟ ᱚᱱᱟ, ᱛᱟᱨ ᱯᱚᱨᱮ ᱦᱟᱸᱜ ᱰᱟᱹᱝᱨᱤ ᱠᱚᱴᱚ ᱰᱟᱝᱨᱟ ᱠᱚ ᱚᱱᱟ ᱰᱟᱹᱝᱨᱤ ᱠᱩ ᱟᱨ ᱠᱟᱴᱟ ᱱᱟᱦᱮᱞ ᱠᱚ ᱦᱟᱸᱜ ᱵᱟᱝ ᱜᱮ ᱠᱚ ᱤᱭᱟᱹ ᱡᱩᱛ ᱾ ᱵᱟᱠᱩ ᱥᱤᱭᱟᱜ ᱠᱟᱱ ᱜᱮᱭᱟ ᱱᱮᱛᱟᱨ ᱫᱚ ᱦᱟᱸᱜ ᱟᱹᱰᱤ ᱢᱤᱫ ᱵᱟᱨ ᱜᱮ ᱦᱟᱸᱜ ᱚᱱᱮ ᱚᱱᱟ ᱠᱟᱹᱴᱤᱡ ᱠᱟᱹᱴᱤᱡ ᱠᱩ ᱚᱱᱟ ᱚᱱᱟ ᱵᱟᱝ ᱠᱷᱮᱛ ᱠᱚ ᱜᱮᱭᱟ ᱚᱱᱮ ᱚᱱᱟ ᱠᱚᱜᱮ ᱦᱟᱸᱜ ᱟᱨ ᱵᱤᱥᱤ ᱫᱚ ᱦᱟᱸᱜ ᱴᱮᱠᱴᱟᱨ ᱠᱚᱛᱮ ᱜᱮᱠᱩ ᱥᱤᱭᱮᱜ ᱠᱟᱱᱟ ᱱᱮᱛᱟᱨ ᱫᱚ, ᱟᱨ ᱟᱯᱮ ᱥᱮᱫ ᱚᱱᱟ ᱵᱟᱨᱮᱛᱮ ᱞᱟᱹᱭᱵᱤᱱ ᱦᱟᱸᱜ ᱪᱮᱫ ᱠᱚᱪᱚ ᱠᱚ ᱥᱤᱭᱮᱜ ᱜᱮᱭᱟ?
ᱚ, ᱟᱞᱮ ᱱᱚᱛᱮ ᱢᱟ ᱟᱞᱮ ᱱᱚᱛᱮ ᱦᱚᱸ ᱱᱚᱝᱠᱟᱜ ᱜᱮ ᱮᱸ ᱱᱚᱣᱟ ᱴᱨᱟᱠᱴᱟᱨ ᱛᱮᱜᱮ ᱡᱟᱥ ᱛᱤ ᱠᱟᱭ ᱫᱚ ᱥᱤ ᱦᱳᱭᱳᱜ ᱠᱟᱱᱟ ᱱᱚᱣᱟ ᱢᱟ ᱞᱚᱜᱚᱱ ᱪᱟᱹᱥᱤ ᱨᱚᱦᱚᱭ ᱦᱚᱸ ᱥᱮ ᱟᱨ ᱱᱚᱣᱟ ᱪᱟᱥᱵᱟᱥ ᱠᱟᱹᱢᱤ ᱦᱚᱸ ᱠᱚ ᱨᱟᱠᱟᱵ ᱫᱟ ᱱᱚᱣᱟ ᱠᱷᱮᱛ ᱨᱮᱦᱚᱸ ᱟᱨ ᱰᱟᱝᱨᱤ ᱱᱚᱭᱟ ᱱᱟᱦᱮᱞ ᱠᱚ ᱰᱟᱝ ᱰᱟᱸᱝᱨᱤ ᱠᱟᱨᱟ ᱱᱟᱦᱮᱞ ᱠᱚᱫᱚ ᱱᱚᱣᱟ ᱠᱚᱫᱚ ᱟᱹᱰᱤ ᱠᱷᱩᱵ ᱠᱚᱢ ᱜᱮ ᱧᱮᱞᱚᱜ ᱠᱟᱱᱟ, ᱦᱚᱭᱛᱳ ᱵᱟᱝ ᱡᱟᱦᱟᱸᱨᱮ ᱦᱩᱰᱤᱧ ᱧᱚᱜ ᱠᱷᱮᱛ ᱢᱮᱱᱟᱜ ᱟᱠᱟᱫᱟ ᱚᱸᱰᱮ ᱫᱚ ᱛᱳ ᱟ ᱴᱨᱟᱠ ᱴᱨᱟᱠᱴᱟᱨ ᱛᱮ ᱥᱤ ᱨᱮᱱᱟᱜ ᱦᱳᱭᱛᱳ ᱵᱟᱝ ᱥᱚᱢᱵᱷᱚᱵ ᱠᱟᱱᱟ ᱱᱚᱝᱠᱟ ᱦᱚᱸ ᱚᱱᱟ ᱠᱚ ᱠᱷᱮᱛᱨᱮ ᱦᱚᱸ ᱧᱮᱞᱚᱜ ᱠᱟᱱᱟ ᱢᱟᱱᱮ ᱰᱟᱸᱝᱨᱤ ᱠᱟᱨᱚᱱ ᱡᱮ ᱱᱚᱜᱼᱚᱭ ᱱᱟᱦᱮᱞ ᱱᱟᱭᱟ ᱡᱤᱱᱤᱥ ᱴᱟᱜ ᱫᱚ ᱢᱟᱱᱮ ᱟᱹᱰᱤ ᱜᱮ ᱠᱚᱢ ᱦᱤᱡᱩᱜ ᱠᱟᱱᱟ ᱟᱨ ᱱᱚᱣᱟ ᱡᱟᱦᱟᱸ ᱴᱨᱟᱠᱴᱟᱨ ᱛᱮ ᱥᱤ ᱱᱚᱣᱟ ᱠᱚ ᱡᱤᱱᱤᱥ ᱜᱮ ᱧᱮᱞᱚᱜ ᱠᱟᱱᱟ ᱵᱤᱥᱤ ᱾
ᱟᱹᱰᱤ ᱵᱮᱥ ᱛᱮᱢ ᱨᱚᱲ ᱠᱮᱜ-ᱟ ᱟᱨ ᱟᱞᱮ ᱥᱮᱫ ᱦᱚᱸ ᱚᱱᱠᱟ ᱜᱮ ᱟᱵᱮᱱ ᱵᱮᱱ ᱨᱚᱲ ᱠᱮᱜ ᱞᱮᱠᱟᱜᱮ ᱚᱱᱠᱟ ᱜᱮ ᱥᱮᱱ ᱜᱮᱭᱟ ᱱᱟᱦᱜ ᱟᱨᱦᱚ ᱢᱤᱫᱴᱮᱡ ᱞᱤᱧ ᱠᱩᱠᱞᱤ ᱞᱤᱧ ᱫᱚᱦᱚᱭᱟ ᱟᱵᱮᱱ ᱴᱷᱮᱡ ᱟᱨ ᱟᱯᱮ ᱥᱮᱫ ᱫᱚ ᱦᱟᱸᱜ ᱱᱚᱣᱟ ᱮᱸ ᱪᱮᱫ ᱠᱚ ᱢᱮᱱᱟ ᱱᱚᱣᱟ ᱟᱯᱮ ᱥᱮᱫ ᱫᱚ ᱵᱤᱨ ᱫᱤᱥᱚᱢ ᱥᱮ ᱵᱤᱨ ᱠᱚᱫᱚ ᱢᱮᱱᱟᱜ ᱵᱟᱲᱟ ᱜᱮᱭᱟ ᱥᱮ ᱵᱟᱹᱱᱩᱜᱼᱟ? ᱟᱨ ᱱᱮᱛᱟᱨ ᱫᱤᱱ ᱢᱟ ᱵᱤᱨ ᱵᱤᱨ ᱵᱤᱨ ᱠᱚᱨᱮ ᱟᱹᱰᱤ ᱛᱮᱫ ᱜᱮ ᱩᱫ ᱠᱩᱠᱩ ᱡᱟᱱᱟᱢᱚᱜ ᱜᱮᱭᱟ ᱯᱩᱴᱠᱟᱹ ᱠᱚ ᱟᱨ ᱚᱱᱟ ᱠᱚᱫᱚ ᱟᱯᱮ ᱥᱮᱫ ᱫᱚ ᱪᱮᱫ ᱞᱮᱠᱟ ᱱᱟᱦᱟᱜ ᱟᱸ ᱵᱤᱨ ᱫᱤᱥᱚᱢ ᱠᱚᱨᱮ ᱢᱮᱱᱟᱜ ᱜᱮᱭᱟ ᱥᱮ ᱵᱟᱹᱱᱩᱜᱼᱟ?
ᱚ, ᱟᱞᱮ ᱱᱚᱛᱮ ᱢᱟ ᱵᱤᱨ ᱥᱮ ᱵᱩᱨᱩ ᱵᱟᱱᱟᱨ ᱜᱮ ᱢᱮᱱᱟᱜ ᱟᱠᱟᱜ-ᱟ ᱾ ᱟᱸ ᱢᱮᱱᱟᱜ ᱟᱠᱟᱜ-ᱟ ᱵᱤᱨ ᱵᱩᱨᱩ ᱵᱟᱱᱟᱨ ᱜᱮ ᱟᱨ ᱱᱚᱜᱼᱚᱭ ᱡᱮ ᱱᱮᱛᱟᱨ ᱫᱤᱱ ᱫᱚ ᱚᱱᱮ ᱱᱮᱛᱟᱨ ᱫᱤᱱ ᱜᱮ ᱡᱟᱹᱥᱛᱤ ᱠᱟᱭᱛᱮ ᱩᱱᱠᱩ ᱩᱫ ᱯᱩᱴᱠᱟᱹ ᱫᱚᱠᱚ ᱧᱟᱢᱚᱜ ᱜᱮᱭᱟ ᱱᱚᱣᱟ ᱜᱮ ᱥᱤᱡᱤᱱ ᱠᱟᱱᱟ ᱡᱮᱦᱩᱛ ᱛᱩ ᱾ ᱟᱨ ᱫᱟᱜᱼᱟᱭ ᱫᱟᱜ ᱥᱤᱡᱤᱱ ᱜᱮ ᱡᱮᱦᱩᱛᱩ ᱱᱚᱣᱟ ᱟᱥᱟᱲ ᱵᱚᱸᱜᱟ ᱫᱤᱱ ᱜᱮᱠᱚ ᱧᱟᱢᱚᱜᱼᱟ ᱾ ᱚᱱᱠᱟ ᱞᱮᱠᱟ ᱢᱟ ᱩᱫ, ᱯᱩᱴᱠᱟᱹ ᱫᱚᱠᱚ ᱧᱟᱢᱚᱜ ᱠᱟᱱ ᱜᱮᱭᱟ ᱥᱮ ᱡᱚᱢ ᱦᱚᱸ ᱦᱩᱭᱩᱜ ᱠᱟᱱ ᱜᱮᱭᱟ ᱾ ᱟᱸ ᱩᱛᱩ, ᱥᱳᱲᱮ ᱵᱟᱱᱟᱨ ᱜᱮ ᱦᱩᱭᱩᱜ ᱠᱟᱱᱟ ᱾ ᱟᱨ ᱟᱯᱮ ᱚᱱᱛᱮ ᱫᱚ ᱛᱟᱦᱚᱞᱮ ᱚᱠᱟ ᱞᱮᱠᱟ ᱧᱟᱢᱚᱜ ᱜᱮᱭᱟ ᱠᱚ ᱥᱮ ᱵᱟᱝ ᱩᱫ ᱯᱩᱴᱠᱟᱹ ᱫᱚ?
ᱦᱮᱸ ᱟᱹᱰᱤ ᱢᱚᱸᱡᱽ ᱵᱮᱱ ᱨᱚᱲ ᱠᱮᱫᱼᱟ ᱟᱨ ᱟᱹᱞᱤᱧ ᱦᱚᱸ ᱦᱟᱸᱜ ᱱᱚᱣᱟᱨᱮ ᱢᱤᱫ ᱵᱟᱨ ᱠᱟᱛᱷᱟ ᱞᱤᱧ ᱨᱚᱲᱟ ᱾ ᱮᱸᱜ ᱟᱞᱮ ᱥᱮᱫ ᱦᱚᱸ ᱱᱚᱜᱼᱚᱭ ᱦᱟᱸᱜ ᱵᱩᱨᱩ ᱫᱚ ᱵᱟᱹᱱᱩᱜ ᱜᱮᱭᱟ ᱱᱟᱦᱟᱸᱜ ᱚᱱᱟ ᱵᱤᱨ ᱨᱮᱜᱮ ᱢᱮᱱᱟᱜᱼᱟ ᱟᱞᱮ ᱟᱛᱳ ᱥᱮᱫ ᱨᱮᱜᱮ ᱾ ᱟᱞᱮ ᱟᱛᱳ ᱨᱮᱜᱮ ᱟᱫᱚ ᱡᱟᱹᱥᱛᱤ ᱫᱚ ᱠᱟᱱᱟ ᱦᱟᱸᱜ ᱚᱱᱟ ᱮᱠ ᱠᱤᱞᱳᱢᱤᱴᱟᱨ ᱜᱟᱱ ᱜᱮ ᱦᱩᱭᱩᱜᱼᱟ ᱾ ᱚᱱᱟ ᱠᱚ ᱟᱨ ᱚᱱᱟ ᱨᱮᱫᱚ ᱥᱟᱨᱡᱚᱢ ᱫᱟᱨᱮ ᱜᱮ ᱡᱟᱹᱥᱛᱤ ᱢᱮᱱᱟᱜᱼᱟ ᱥᱟᱨᱡᱚᱢ ᱠᱚᱜᱮ ᱟᱨ ᱚᱱᱟ ᱢᱟᱛᱠᱚᱢ ᱫᱟᱨᱮ ᱠᱚᱜᱮ, ᱟᱨ ᱚᱱᱟ ᱥᱚᱥᱚ ᱫᱟᱨᱮ ᱠᱚᱜᱮ ᱵᱮᱱ ᱴᱷᱤᱠᱟᱹᱣ ᱠᱟᱜ ᱠᱷᱟᱱ ᱚᱱᱟ ᱠᱚᱜᱮ ᱢᱮᱱᱟᱜᱼᱟ ᱱᱟᱦᱟᱜ, ᱟᱨ ᱚᱱᱟ ᱛᱮ ᱡᱟᱹᱥᱛᱤ ᱟᱹᱰᱤ ᱡᱟᱹᱥᱛᱤ ᱜᱮ ᱩᱫ ᱠᱚᱦᱚᱸ ᱡᱟᱱᱟᱢᱚᱜ ᱜᱮᱭᱟ ᱱᱚᱣᱟ ᱩᱫ ᱠᱚ ᱵᱤᱨ ᱩᱫ ᱠᱚ, ᱚᱱᱟ ᱛᱚᱨᱢᱟᱞ ᱟᱫ ᱠᱚ, ᱥᱤᱢ ᱩᱫ ᱠᱚ ᱟᱨ ᱟᱹᱞᱤᱧ ᱦᱚ ᱱᱟᱜ ᱧᱩᱛᱩᱢ ᱫᱚ ᱩᱱᱟᱹᱜ ᱵᱟᱹᱞᱤᱧ ᱵᱟᱲᱟᱭ ᱜᱮᱭᱟ ᱟᱫᱚ ᱟᱹᱞᱤᱧ ᱦᱚᱸ ᱚᱲᱟᱜ ᱠᱚᱨᱮ ᱫᱚ ᱵᱟᱹᱞᱤᱧ ᱛᱟᱦᱮᱱ ᱛᱮ ᱟᱨ ᱟᱨ ᱟᱹᱰᱤ ᱥᱚᱸᱫᱮ ᱜᱮ ᱟᱨ ᱚᱱᱮ ᱚᱱᱠᱟ ᱜᱮᱞᱤᱧ ᱵᱟᱹᱞᱤᱧ ᱪᱟᱞᱟᱣ ᱵᱟᱲᱟᱜ ᱜᱮᱭᱟ ᱵᱤᱨ ᱨᱮ ᱦᱚᱸ ᱟᱨ ᱯᱩᱴᱠᱟᱹ ᱠᱚᱦᱚᱸ ᱠᱚ ᱡᱟᱱᱟᱢᱚᱜ ᱜᱮᱭᱟ ᱟᱞᱮ ᱥᱮᱫ ᱦᱚᱸ ᱟᱨ ᱟᱹᱰᱤ ᱡᱟᱹᱥᱛᱤ ᱡᱟᱱᱟᱢᱚᱜ ᱜᱮᱭᱟ ᱟᱨ ᱠᱟᱡᱟᱠ ᱠᱚ ᱟᱹᱠᱷᱨᱤᱧ ᱠᱚᱜᱮᱭᱟ ᱟᱞᱮ ᱥᱮᱫ ᱦᱚᱸ ᱟᱨ ᱟᱨ ᱟᱵᱮᱱ ᱜᱮ ᱦᱟᱸᱜ ᱞᱟᱹᱭ ᱵᱮᱱ ᱟᱵᱮᱱ ᱥᱮᱫ ᱫᱚ ᱚᱱᱟ ᱯᱩᱠᱟᱹ ᱠᱚ, ᱩᱫ ᱠᱩᱠᱚ ᱟᱹᱠᱷᱨᱤᱧ ᱜᱮᱭᱟ ᱥᱮ ᱵᱟᱠᱚ ᱟᱹᱠᱷᱨᱤᱧᱟ ᱚᱱᱟ ᱠᱟᱹᱴᱤᱡ ᱞᱟᱹᱭ ᱵᱮᱱ?
ᱟᱸ ᱟᱹᱞᱤᱧ ᱱᱚᱛᱮ ᱢᱟ ᱩᱫ ᱯᱩᱴᱠᱟᱹ ᱟᱠᱷᱨᱤᱧ ᱫᱚᱠᱚ ᱦᱩᱭᱩᱜ ᱜᱮᱭᱟ ᱡᱟᱹᱥᱛᱤ ᱠᱟᱭᱛᱮ ᱡᱩᱫᱤ ᱠᱷᱟᱱ ᱵᱤᱨ ᱠᱷᱚᱱᱟᱜ ᱠᱚ ᱧᱟᱢᱚᱜ ᱜᱮᱭᱟ ᱛᱟᱦᱞᱮ ᱚᱸᱰᱮ ᱜᱮ ᱟᱠᱷᱨᱤᱧ ᱟᱸ ᱢᱟᱱᱮ ᱢᱤᱫ ᱫᱷᱟᱣ ᱵᱟᱨ ᱫᱷᱟᱣ ᱫᱚ ᱦᱩᱭᱩᱜ ᱜᱮᱭᱟ ᱠᱚ ᱠᱟᱨᱚᱱ ᱛᱚ ᱡᱚᱠᱷᱚᱱ ᱩᱫ ᱯᱩᱴᱠᱟᱹ ᱚᱢᱚᱱ ᱥᱟᱨ ᱫᱤᱜ-ᱟ ᱩᱱᱢᱟ ᱦᱟᱸᱜ ᱠᱷᱟᱱ ᱟᱹᱰᱤ ᱡᱟᱹᱥᱛᱤ ᱜᱮᱠᱚ ᱦᱤᱡᱩᱜ-ᱟ ᱚᱲᱟᱜ ᱛᱮ ᱛᱮ ᱟᱨ ᱱᱚᱝᱠᱟ ᱢᱟ ᱩᱱᱟᱹᱜ ᱡᱟᱹᱥᱛᱤ ᱢᱟ ᱡᱚᱢ ᱦᱚᱸ ᱵᱟᱭ ᱜᱟᱱᱚᱜ-ᱟ᱾ ᱛᱟᱦᱚᱞᱮ ᱟᱠᱷᱨᱤᱧ ᱠᱤᱝᱵᱟ ᱯᱮᱲᱟ ᱯᱟᱹᱲᱦᱟᱹ ᱱᱚᱝᱠᱟ ᱦᱩᱭᱩᱜ ᱜᱮᱭᱟ ᱢᱟᱱᱮ ᱟᱠᱷᱨᱤᱧ ᱦᱚᱸ ᱦᱩᱭᱩᱜ ᱜᱮᱭᱟ ᱯᱮᱲᱟ ᱯᱟᱹᱲᱦᱟᱹ- ᱠᱚᱦᱚᱸ ᱡᱟᱦᱟᱸᱭ ᱠᱚᱫᱚ ᱚᱱᱠᱟ ᱵᱟᱠᱚ ᱧᱟᱢ ᱜᱮᱭᱟ ᱮᱵᱮᱞᱮᱵᱮᱞ ᱡᱤᱱᱤᱥᱴᱟᱜ
ᱦᱳᱭ ᱟᱹᱰᱤ ᱵᱮᱥ ᱵᱤᱱ ᱨᱚᱲ ᱠᱮᱜ-ᱟ ᱟᱨ ᱟᱞᱮ ᱥᱮᱫ ᱦᱚᱸ ᱱᱟᱜ ᱵᱮᱱ ᱯᱮᱲᱟ ᱵᱮᱱ ᱞᱟᱹᱭ ᱠᱮᱫ ᱠᱚᱣᱟ ᱟᱨ ᱟᱞᱮᱥᱮᱫ ᱦᱚᱸ ᱚᱱᱠᱟ ᱜᱮ ᱟᱫᱚᱢ ᱠᱚᱫᱚ ᱵᱤᱨᱮᱱ ᱫᱤᱥᱚᱢ ᱨᱮᱱ ᱢᱮᱱᱟᱜ ᱠᱚᱣᱟ ᱯᱮᱲᱟ ᱟᱫᱚ ᱩᱱᱠᱩ ᱦᱟᱸᱜ ᱠᱚ ᱦᱤᱡᱩᱜ ᱠᱚ ᱦᱟᱞᱟᱝ ᱠᱚ ᱦᱮᱡ ᱵᱟᱲᱟᱜ ᱜᱮᱭᱟ ᱟᱨ ᱟᱫᱚᱢ ᱠᱚᱫᱚ ᱠᱚ ᱢᱮᱱᱟ ᱦᱟᱸᱜ ᱦᱟᱞᱟᱝ ᱠᱟᱛᱮ ᱟᱹᱜᱩᱣᱟᱞᱮᱯᱮ ᱾ ᱟᱫᱚ ᱚᱱᱮ ᱚᱱᱠᱟ ᱜᱮ ᱤᱫᱤ ᱵᱟᱲᱟ ᱟᱠᱚ ᱦᱩᱭᱩᱜ-ᱟ ᱟᱨ ᱟᱫᱚᱢ ᱠᱚᱫᱚ ᱦᱟᱜ ᱟᱠᱚ ᱠᱚᱦᱚᱸ ᱱᱤᱡᱮᱨ ᱛᱮ ᱦᱮᱡ ᱠᱟᱛᱮ ᱠᱚ ᱦᱟᱞᱟᱝ ᱤᱫᱤ ᱠᱚ ᱜᱮᱭᱟ᱾ ᱟᱨ ᱛᱟᱦᱞᱮ ᱟᱨᱦᱚᱸ ᱢᱤᱫᱴᱮᱡ ᱠᱩᱠᱞᱤᱧ ᱫᱚᱦᱚᱭᱟ ᱟᱵᱮᱱ ᱴᱷᱮᱱ ᱟᱯᱮ ᱥᱮᱫ ᱫᱚ ᱱᱚᱣᱟ ᱫᱟᱜ ᱠᱚ ᱱᱚᱣᱟ ᱫᱟᱜ ᱫᱤᱱ ᱥᱟᱶ ᱦᱩᱲᱩ ᱨᱚᱦᱚᱭ ᱥᱟᱶ ᱥᱟᱶᱛᱮ ᱟᱯᱮᱥᱮᱫ ᱪᱮᱫ ᱠᱚ ᱚᱱᱠᱟᱱ ᱥᱚᱵᱽᱡᱤ ᱠᱚᱯᱮ ᱞᱟᱜᱟᱣ ᱜᱮᱭᱟ ᱟᱯᱮ, ᱚᱱᱟ ᱠᱚ ᱠᱟᱹᱴᱤᱡ ᱵᱮᱱ ᱞᱟᱹᱭᱟ ᱾
ᱟ ᱟᱞᱮ ᱱᱚᱛᱮ ᱢᱟ ᱥᱚᱵᱽᱡᱤ ᱫᱚ ᱚᱱᱠᱟ ᱫᱚ ᱵᱟᱭ ᱦᱩᱭᱩᱜ-ᱟ ᱡᱟᱦᱟᱸ ᱞᱮᱠᱟ ᱜᱮ ᱚᱲᱟᱜ ᱡᱚᱢ ᱩᱛᱩ ᱡᱚᱢ ᱞᱮᱠᱟ ᱜᱮ ᱥᱚᱵᱽᱡᱤ ᱫᱚᱭ ᱦᱩᱭᱩᱜ-ᱟ ᱦᱟᱜ ᱟᱨ ᱡᱟᱹᱥᱛᱤ ᱢᱟ ᱵᱟᱭ ᱦᱩᱭᱩᱜ-ᱟ ᱡᱮᱦᱮᱛᱩ ᱟᱞᱮ ᱱᱚ ᱛᱮ ᱢᱟ ᱫᱟᱜ ᱨᱮᱱᱟᱜ ᱟᱱᱟᱴ ᱟᱹᱰᱤ ᱡᱟᱹᱥᱛᱤ ᱜᱮᱭᱟ ᱾ ᱱᱚᱣᱟ ᱦᱩᱲᱩ ᱟ ᱵᱟᱫ ᱠᱟᱛᱮᱫ ᱫᱚ ᱮᱴᱟᱜ ᱠᱚᱫᱚ ᱥᱮᱨᱚᱠᱚᱢ ᱫᱚ ᱪᱟᱥ ᱫᱚ ᱵᱟᱭ ᱦᱩᱭᱩᱜ ᱜᱮᱭᱟ ᱱᱚᱣᱟ ᱦᱩᱲᱩ ᱜᱮ ᱡᱟᱹᱥᱛᱤ ᱠᱟᱭ ᱛᱮᱫᱚ ᱦᱩᱭᱩᱜ-ᱟ ᱟᱨ ᱥᱚᱵᱡᱤ ᱠᱚᱢᱟ ᱚᱱᱠᱟ ᱠᱤᱨᱤᱧ ᱟᱠᱷᱨᱤᱧ ᱞᱮᱠᱟ ᱫᱚ ᱵᱟᱭ ᱦᱩᱭᱩᱜ-ᱟ ᱞᱟᱹᱴᱩ ᱠᱟᱭ ᱛᱮᱫᱚ ᱟᱨ ᱱᱚᱝᱠᱟ ᱚᱲᱟᱜ ᱡᱚᱢ ᱞᱮᱠᱟᱜᱮ ᱚᱲᱟᱜ ᱡᱚᱢ ᱠᱷᱚᱱᱟᱜ ᱡᱚᱫᱤ ᱡᱟᱹᱥ ᱛᱤᱜ-ᱟ ᱟ ᱱᱚᱣᱟ ᱥᱚᱵᱡᱤ ᱠᱚ ᱛᱟᱦᱞᱮ ᱦᱚᱭᱛᱳ ᱪᱷᱳᱴᱳ ᱠᱷᱟᱴᱳ ᱱᱚᱣᱟ ᱟᱛᱳ ᱚᱲᱟᱜ ᱥᱟᱢᱱᱮ ᱠᱚᱨᱮ ᱡᱟᱦᱟᱸ ᱦᱟᱴ ᱠᱚ ᱦᱩᱭᱩᱜ ᱜᱮᱭᱟ ᱱᱚᱝᱠᱟ ᱜᱮ ᱟᱠᱷᱨᱤᱧ ᱟᱨ ᱱᱚᱝᱠᱟ ᱯᱟᱹᱭᱠᱟᱹᱨᱤ ᱠᱚᱫᱚ ᱟᱠᱷᱨᱤᱧ ᱠᱚᱫᱚ ᱵᱟᱭ ᱦᱩᱭᱩᱜ ᱜᱮᱭᱟ ᱾
ᱦᱳᱭ ᱟᱹᱰᱤ ᱵᱮᱥ ᱯᱮ ᱩᱰᱚᱠᱮᱜ-ᱟ ᱟᱨ ᱟᱞᱮ ᱥᱮᱫ ᱫᱚ ᱦᱟᱜ ᱱᱚᱣᱟ ᱦᱩᱲᱩ ᱥᱟᱶ ᱥᱟᱶ ᱱᱚᱣᱟ ᱦᱩᱲᱩ ᱨᱚᱦᱚᱭ ᱥᱟᱶ ᱥᱟᱶᱟᱛᱮ ᱦᱟᱜ ᱫᱟᱜ ᱫᱤᱱ ᱚᱠᱛᱮ ᱨᱮ ᱚᱱᱟ ᱦᱟᱸ ᱵᱚᱨᱥᱟᱛᱮ ᱚᱱᱟ ᱵᱮᱸᱜᱟᱲ ᱠᱚᱜᱮ ᱟᱨ ᱚᱱᱟ ᱵᱤᱞᱟᱹᱛᱤ ᱚᱱᱟ ᱴᱟᱢᱟᱴᱚᱨ ᱜᱮ ᱦᱟᱸᱜ ᱠᱚ ᱨᱚᱦᱚᱭ ᱜᱮᱭᱟ ᱠᱚ ᱟᱨ ᱚᱱᱟ ᱢᱟᱹᱨᱤᱪ ᱠᱚ ᱟᱨ ᱦᱩᱭ ᱮᱱᱟ ᱚᱱᱟ ᱠᱟᱨᱞᱟ ᱡᱷᱤᱸᱜᱟᱹ ᱠᱚ ᱟᱨ ᱚᱱᱟ ᱟᱨ ᱵᱟᱨ ᱵᱟᱹᱴᱤ ᱠᱚ ᱟᱨ ᱚᱱᱟ ᱚᱲᱟᱜ ᱠᱚᱨᱮ ᱵᱮᱱ ᱧᱮᱞ ᱠᱟᱜ ᱠᱷᱟᱡ ᱦᱟᱜ ᱚᱱᱟ ᱡᱷᱟᱴᱟ ᱵᱟᱲᱟᱭ ᱜᱮᱭᱟ ᱠᱚ ᱚᱲᱟᱜ ᱥᱩᱨ ᱥᱩᱨᱛᱮ ᱢᱟᱞᱦᱟᱱ ᱠᱚ ᱠᱚᱸᱰᱷᱟ ᱚᱱᱟ ᱦᱚᱛᱚᱫ ᱠᱚ ᱾ ᱟᱪᱪᱷᱟ ᱱᱚᱣᱟ ᱠᱚᱫᱚ ᱟᱯᱮᱥᱮᱫ ᱫᱚ ᱚᱱᱟ ᱢᱟᱞᱦᱟᱱ ᱠᱚ ᱟᱨ ᱦᱚᱛᱚᱜ ᱠᱚᱫᱚ ᱚᱲᱟᱜ ᱥᱩᱨ ᱠᱚᱨᱮ ᱚᱱᱟ ᱵᱟᱲᱟ ᱜᱮᱭᱟ ᱥᱮ ᱵᱟᱝ ᱚᱱᱟ ᱵᱟᱨᱮ ᱛᱮ ᱠᱟᱹᱴᱤᱡ ᱞᱟᱹᱭ ᱵᱮᱱ ᱾
ᱚ ᱦᱮᱸ ᱦᱩᱭᱩᱜ ᱜᱮᱭᱟ ᱡᱮᱦᱮᱛᱩ ᱟᱛᱳ ᱚᱲᱟᱜ ᱨᱮ ᱛᱟᱦᱮᱸ ᱞᱮᱱᱠᱷᱟᱱ ᱢᱟ ᱚᱱᱟ ᱠᱚᱫᱚ ᱦᱩᱭᱩᱜ ᱜᱮᱭᱟ ᱟᱞᱤᱧ ᱡᱮᱦᱮᱛᱩ ᱞᱤᱧ ᱧᱮᱞ ᱟᱹᱜᱩ ᱟᱠᱟᱫ ᱜᱮᱭᱟ ᱾ ᱟᱨ ᱟᱞᱮ ᱚᱲᱟᱜ ᱨᱮᱦᱚᱸ ᱱᱟᱜ ᱚᱱᱠᱟ ᱫᱚ ᱦᱩᱭᱩᱜ ᱢᱟᱞᱦᱟᱱ ᱥᱮ ᱦᱚᱛᱚᱫ ᱠᱚᱸᱰᱷᱟ ᱥᱮ ᱯᱩᱨᱟᱹᱭ ᱟ ᱢᱟᱱᱮ ᱱᱚᱣᱟ ᱡᱟᱦᱟᱸ ᱚᱲᱟᱜ ᱨᱮᱱᱟᱜ ᱵᱟᱲᱜᱮ ᱠᱚᱨᱮ ᱨᱚᱦᱚᱭ ᱠᱚ ᱜᱟᱱᱚᱜ ᱜᱮᱭᱟ ᱾ ᱟᱨ ᱱᱚᱝᱠᱟᱱᱟᱜ ᱥᱚᱵᱽᱡᱤ ᱠᱚᱢᱟ ᱦᱩᱭᱩᱜ ᱜᱮᱭᱟ ᱟᱨ ᱱᱤᱛᱚᱜ ᱢᱟ ᱡᱮᱦᱮᱛᱩ ᱫᱟᱜ ᱫᱤᱱ ᱠᱟᱱᱟ ᱱᱚᱣᱟ ᱡᱚᱸᱰᱨᱟ ᱥᱮ ᱱᱚᱶᱟ ᱟᱨ ᱮᱴᱟᱜ ᱡᱟᱦᱟᱸ ᱫᱟᱹᱞ ᱠᱚ ᱦᱳᱭᱳᱜ ᱜᱮᱭᱟ ᱱᱚᱝᱠᱟᱱᱟᱜ ᱦᱚᱸ ᱡᱟᱦᱟᱸ ᱫᱚ ᱠᱚᱢ ᱫᱟᱜ ᱨᱮᱱᱟᱜ ᱛᱮᱜᱮ ᱦᱳᱭᱳᱜ-ᱟ ᱾ ᱱᱚᱝᱠᱟᱱᱟᱜ ᱦᱚᱸ ᱪᱟᱥ ᱫᱚ ᱦᱩᱭᱩᱜ ᱜᱮᱭᱟ ᱾
ᱟᱨ ᱚᱱᱟ ᱯᱩᱨᱟᱹᱭ ᱜᱮᱵᱮᱱ ᱨᱚᱲ ᱠᱮᱫᱮᱜ-ᱟ ᱟᱹᱞᱤᱧ ᱦᱚᱸ ᱟᱞᱮᱥᱮᱫ ᱦᱚᱸ ᱯᱩᱨᱟᱹᱭ ᱦᱚᱸᱠᱚ ᱱᱮᱛᱟᱨ ᱠᱚ ᱨᱟᱠᱟᱵ ᱜᱮᱭᱟ ᱠᱚ ᱦᱟᱸᱜ ᱾ ᱟᱪᱪᱷᱟ ᱟᱯᱮᱥᱮᱫ ᱫᱚ ᱟᱨᱚᱸ ᱞᱤᱧ ᱠᱩᱞᱤ ᱵᱮᱱᱟ ᱠᱩᱞᱤ ᱤᱫᱤᱭ ᱵᱮᱱᱟ ᱞᱤᱧ ᱞᱟᱦᱟᱥᱮᱫ ᱜᱮ ᱚᱱᱟ ᱱᱮᱛᱟᱨ ᱥᱟᱶ ᱥᱟᱶᱛᱮ ᱚᱱᱟ ᱡᱚᱱᱰᱨᱟ ᱠᱚ ᱟᱯᱮ ᱥᱮᱫ ᱫᱚ ᱪᱮᱫ ᱞᱮᱠᱟ ᱯᱮ ᱮᱨ ᱵᱟᱲᱟᱭ ᱜᱮᱭᱟ ᱥᱮ ᱮᱨ ᱵᱟᱲᱟ ᱜᱮᱭᱟ ᱚᱱᱟ ᱠᱚ ᱠᱟᱹᱴᱤᱡ ᱠᱚ ᱞᱟᱹᱭᱵᱮᱱ ᱱᱚᱣᱟ ᱵᱟᱨᱮ ᱛᱮᱦᱚᱸ ᱾
ᱚᱸᱻ ᱟᱞᱮ ᱱᱚᱛᱮ ᱢᱟ ᱟᱸ ᱡᱚᱱᱰᱨᱟ ᱫᱚ ᱚᱝᱠᱟ ᱫᱚ ᱮᱨ ᱫᱚᱭ ᱦᱩᱭᱩᱜ ᱜᱮᱭᱟ ᱾ ᱟᱨ ᱟᱞᱮ ᱱᱚᱛᱮ ᱢᱟ ᱟᱸ ᱜᱚᱰᱟ ᱠᱚᱨᱮᱫ ᱟᱸ ᱠᱤᱱᱵᱟ ᱱᱚᱣᱟ ᱟᱸ ᱵᱟᱲᱜᱮ ᱠᱚᱨᱮᱫ ᱜᱮ ᱮᱨ ᱦᱩᱭᱩᱜᱼᱟ ᱠᱟᱨᱚᱱ ᱦᱚᱛᱚ ᱢᱟ ᱜᱚᱰᱟ ᱠᱚ ᱵᱟᱲᱜᱮ ᱠᱚᱨᱮ ᱢᱟ ᱩᱱᱟᱹᱜ ᱫᱟᱜ ᱫᱚ ᱵᱟᱭ ᱞᱟᱜᱟᱜᱼᱟ ᱟᱨ ᱱᱚᱜᱼᱚᱭ ᱟᱥ ᱥᱟ ᱨᱮᱱᱟᱜ ᱡᱟᱦᱟᱸ ᱟᱥᱟᱲᱥᱟᱱ ᱵᱚᱸᱜᱟ ᱡᱟᱦᱟᱸᱭ ᱫᱟᱜᱟᱭ, ᱟ ᱱᱚᱣᱟ ᱨᱮᱱᱟᱜ ᱫᱟᱜ ᱛᱮᱜᱮ ᱦᱳᱭᱛᱳ ᱚᱞᱯᱚ ᱫᱚ ᱦᱟᱨᱟᱜ ᱜᱮᱭᱟ ᱟᱨ ᱠᱟᱹᱡ ᱦᱟᱨᱟ ᱞᱮᱝᱠᱷᱟᱱ ᱟ ᱥᱟᱨ ᱠᱚ ᱨᱟᱱ ᱠᱚ ᱮᱢ ᱟᱛᱮᱫ ᱜᱮ ᱟᱫᱚ ᱞᱟ ᱞᱟᱹᱴᱷᱩᱜ ᱜᱮᱭᱟ ᱚᱱᱠᱟ ᱞᱮᱠᱟᱛᱮ ᱚᱱᱟ ᱠᱚᱫᱚ ᱦᱩᱭᱩᱜ ᱜᱮᱭᱟ ᱚᱲᱟᱜ ᱡᱚᱢ ᱞᱮᱠᱟ ᱟᱨ ᱞᱮᱠᱟ ᱫᱚ ᱾
ᱮᱥᱯᱮᱨ ᱨᱚᱲᱚ ᱠᱮᱜᱼᱟ ᱟᱨ ᱟᱞᱮᱥᱮᱫ ᱦᱚᱸ ᱩᱝᱠᱩ ᱦᱟᱸᱜ ᱡᱚᱱᱰᱨᱟ ᱦᱚᱸ ᱟᱹᱰᱤ ᱵᱮᱥᱤ ᱫᱚ ᱵᱟᱝ ᱜᱮᱠᱚ ᱮᱨ ᱜᱮᱭᱟ ᱠᱚ ᱱᱮᱛᱟᱨ ᱫᱚ ᱟᱞᱮ ᱥᱮᱫ ᱫᱚ ᱚᱱᱟ ᱡᱚᱱᱰᱨᱟ ᱫᱚ ᱾ ᱛᱮ ᱞᱟᱦᱟ ᱛᱮᱫᱚᱞᱮ ᱫᱤᱥᱟᱹᱭᱟ ᱠᱟᱡᱟ ᱠᱚᱜᱮ ᱮᱨᱮᱫ ᱛᱟᱦᱮᱱ ᱜᱮᱭᱟ ᱾ ᱟᱨ ᱱᱮᱛᱟᱨ ᱫᱚ ᱦᱚᱲ ᱠᱚ ᱚᱱᱟ ᱱᱮᱛᱟᱨ ᱫᱚ ᱡᱚᱸᱰᱨᱟ ᱫᱚ ᱯᱩ ᱦᱩᱭᱩᱜ ᱜᱮᱛᱮ ᱱᱮᱛᱟᱨ ᱫᱚ ᱯᱩ ᱦᱚᱸ ᱦᱚᱲ ᱵᱟᱠᱚ ᱯᱩᱭᱮᱜ ᱠᱟᱱᱛᱮ ᱟᱹᱰᱤ ᱢᱩᱥᱠᱤᱞ ᱠᱚ ᱟᱹᱭᱠᱟᱹᱣᱮᱜ ᱠᱟᱱᱟ ᱟᱨ ᱯᱩ ᱫᱚ ᱮᱛᱮᱫ ᱟᱹᱰᱤ ᱞᱟᱝ ᱟᱹᱰᱤ ᱟᱸᱴ ᱜᱮ ᱟᱹᱭᱠᱟᱹᱜᱼᱟ ᱜᱚᱴᱟ ᱦᱚᱲᱢᱚ ᱜᱮ ᱟᱹ ᱟᱫᱚ ᱚᱱᱟᱛᱮ ᱱᱮᱛᱟᱨ ᱫᱚ ᱱᱟᱦᱟᱜ ᱚᱝᱠᱟ ᱵᱟᱝᱠᱚ ᱮᱨ ᱮᱫᱟ ᱟᱨ ᱚᱱᱟ ᱡᱚᱢ ᱥᱩᱢᱩᱝ ᱜᱮ ᱞᱮᱠᱟ ᱦᱟᱸᱜ ᱡᱟᱜᱮ ᱨᱟᱯᱟᱜ ᱥᱟᱫᱚᱜ ᱞᱮᱠᱟ ᱦᱟᱸᱜ ᱠᱚ ᱮᱨ ᱜᱮᱭᱟ ᱾ ᱟᱨ ᱟᱫᱚᱢ ᱦᱚᱲ ᱫᱚ ᱮᱨ ᱦᱚᱸ ᱵᱟᱠᱚ ᱮᱨᱟ ᱡᱟᱜᱮ ᱚᱱᱟ ᱦᱟᱜ ᱨᱟᱯᱟᱜ ᱡᱚᱢ ᱫᱚ ᱱᱟᱦᱟᱜ ᱪᱮᱜ ᱠᱚᱨᱮ ᱠᱷᱚᱡ ᱜᱮ ᱡᱚᱱᱟᱜ ᱟᱠᱚ ᱚᱱᱮ ᱚᱱᱠᱟ ᱜᱮ ᱟᱞᱮ ᱥᱮᱫ ᱦᱚᱸ ᱚᱱᱟ ᱟᱨ ᱚᱱᱮ ᱚᱱᱠᱟᱜᱮ ᱟᱞᱮ ᱥᱮᱫ ᱫᱚ ᱦᱟᱜ ᱟᱨ ᱟᱨ ᱦᱚᱸ ᱟᱵᱮᱱ ᱴᱷᱮᱡᱽ ᱢᱤᱫᱴᱮᱡᱞᱤᱧ ᱠᱩᱠᱞᱤ ᱞᱤᱧ ᱫᱚᱦᱚ ᱤᱫᱤᱵᱤᱱᱟ ᱟᱯᱮᱥᱮᱫ ᱫᱚ ᱱᱚᱣᱟ ᱦᱩᱲᱩ ᱜᱮᱫ ᱵᱟᱫ ᱨᱮᱫᱚ ᱪᱮᱫ ᱠᱚᱯᱮ ᱪᱟᱥ ᱜᱮᱭᱟᱯᱮ? ᱛᱩᱲᱤ ᱠᱚ ᱟᱹᱞᱩ ᱠᱚ ᱠᱤᱥᱟᱹᱨᱤ ᱠᱚ ᱚᱱᱟ ᱵᱩᱴ ᱢᱩᱥᱟᱹᱨᱤ ᱠᱚ ᱜᱩᱦᱩᱢ ᱠᱚ ᱚᱱᱟ ᱠᱚᱫᱚ ᱦᱩᱭᱩᱜ ᱜᱮᱭᱟ ᱥᱮ ᱵᱟᱝ ᱜᱮ ᱦᱩᱭᱩᱜᱼᱟ ᱟᱯᱮᱥᱮᱫ ᱦᱟᱸᱜ?
ᱟ ᱟᱞᱮᱥᱮᱫ ᱢᱟ ᱟ ᱱᱚᱣᱟ ᱟ ᱦᱩᱲᱩ ᱨᱮᱱᱟᱜ ᱪᱟᱥ ᱜᱮ ᱟ ᱡᱟᱹᱥᱛᱤ ᱫᱚ ᱦᱩᱭᱩᱜ ᱜᱮᱭᱟ ᱾ ᱟᱨ ᱱᱚᱣᱟ ᱡᱟᱦᱟᱸ ᱵᱤᱱ ᱞᱟᱹᱭ ᱠᱮᱜᱼᱟ ᱜᱩᱦᱩᱢ ᱟ ᱟᱨ ᱡᱟᱦᱟᱸ ᱠᱚᱵᱤᱱ ᱞᱟᱹᱭ ᱠᱮᱜᱼᱟ ᱜᱩᱦᱩᱢ ᱢᱟ ᱩᱸᱻ ᱠᱷᱮᱛ ᱠᱚᱨᱮ ᱧᱮᱞᱚᱜᱼᱟ ᱠᱷᱩᱵ ᱚ ᱟᱸᱜ ᱢᱟᱱᱮ ᱵᱟᱝᱜᱮ ᱨᱚᱦᱚᱭ ᱞᱮ ᱠᱟᱭ ᱧᱮᱞᱚᱜᱼᱟᱭ ᱠᱷᱩᱵ ᱡᱩᱫᱤ ᱢᱤᱫᱴᱟᱝ ᱪᱟᱹᱥᱤ ᱟᱻ ᱦᱚᱭᱛᱚ ᱫᱚᱨᱠᱟᱨ ᱛᱟᱭ ᱠᱤᱢᱵᱟ ᱛᱚ ᱟᱡ ᱚᱱᱟ ᱠᱷᱚᱱᱟᱜ ᱟᱸᱻ ᱢᱤᱫᱴᱟᱝ ᱟᱸᱻ ᱢᱟᱱᱮ ᱦᱚᱭᱛᱚ ᱪᱟᱨᱟ ᱞᱮᱠᱟᱭ ᱫᱚᱦᱚᱭᱟ ᱾ ᱱᱚᱝᱠᱟ ᱞᱮᱠᱷᱟᱱ ᱟᱡ ᱮ ᱪᱟᱥᱟᱭ ᱵᱟᱝᱠᱷᱟᱱ ᱢᱟ ᱚᱱᱠᱟ ᱞᱮᱢᱟ ᱟᱻ ᱜᱩᱦᱩᱢ ᱠᱚᱫᱚ ᱪᱟᱥ ᱫᱚ ᱵᱟᱭ ᱦᱩᱭᱩᱜ ᱜᱮᱭᱟ ᱮᱴᱟᱜ ᱠᱚᱦᱚᱸ ᱾ ᱟᱨ ᱜᱩᱦᱩᱢ ᱨᱮᱱᱟᱜ ᱱᱤᱛᱚᱜ ᱢᱟ ᱠᱷᱩᱵ ᱫᱚᱨᱠᱟᱨ ᱦᱚᱸ ᱵᱟᱹᱱᱩᱜ ᱠᱟᱜᱼᱟ, ᱦᱚᱭᱛᱚ ᱡᱮᱦᱮᱛᱩ ᱥᱚᱨᱠᱟᱨ ᱠᱷᱚᱱᱟᱜ ᱠᱤᱪᱷᱩ ᱥᱚᱦᱚᱡᱚᱜᱤ ᱭᱮ ᱧᱟᱢᱚᱜᱼᱚᱜ ᱠᱟᱱᱟ ᱾
ᱦᱚᱸᱭ ᱟᱹᱰᱤ ᱵᱮᱥ ᱵᱮᱱ ᱨᱚᱲ ᱠᱮᱜᱼᱟ ᱾ ᱟᱨ ᱟᱞᱮᱥᱮᱫ ᱫᱚ ᱱᱟᱦᱟᱜ ᱱᱚᱜᱼᱚᱭ ᱞᱤᱧ ᱨᱚᱲ ᱠᱮᱫ ᱚᱠᱟᱴᱟᱜ ᱚᱱᱟ ᱦᱩᱲᱩ ᱜᱮᱨ ᱜᱮᱫ ᱥᱮᱫᱽ ᱞᱟᱦᱟ ᱥᱮᱫ ᱵᱚᱱ ᱨᱟᱯᱟᱵᱚ ᱠᱚ ᱠᱚᱨᱮᱭ ᱛᱮ ᱟᱨ ᱱᱚᱣᱟ ᱠᱚ ᱦᱟᱜ ᱟᱸ ᱡᱟᱹᱥᱤ ᱜᱮ ᱦᱩᱲᱩ ᱠᱚ ᱜᱮᱫ ᱵᱟᱲᱟᱭᱟᱠᱚ ᱟᱫᱚ ᱚᱱᱟ ᱥᱟᱶ ᱼᱥᱟᱶᱛᱮ ᱚᱱᱟ ᱵᱟᱫᱽ ᱫᱚᱦᱚᱸ ᱚᱱᱟ ᱠᱟᱡᱟᱠ ᱚᱱᱟ ᱯᱤᱥᱟᱨᱤ ᱠᱚ ᱠᱚ ᱪᱷᱤᱴᱟᱹᱣ ᱜᱮᱭᱟ ᱠᱚ ᱚᱱᱟ ᱟᱨ ᱚᱱᱟ ᱜᱩᱣᱟᱹᱢ ᱠᱚᱠᱚ ᱚᱲᱟᱱᱟ ᱛᱩᱲᱤ ᱠᱚ ᱳᱴ ᱢᱟᱥᱨᱤ ᱠᱚ ᱚᱱᱟ ᱠᱚᱫᱚ ᱟᱞᱮ ᱥᱮᱫ ᱠᱟᱡᱟᱠ ᱦᱩᱭᱩᱜ ᱜᱮᱭᱟ ᱱᱟᱦᱟᱜ ᱟᱨ ᱜᱟᱰᱟ ᱢᱮᱱᱟᱜ ᱛᱮ ᱚᱱᱟᱛᱮᱜᱮ ᱫᱟᱜ ᱠᱚ ᱨᱟᱠᱟᱵ ᱟᱠᱚ ᱟᱨ ᱚᱱᱟ ᱠᱚ ᱫᱟᱜ ᱟ ᱠᱚ ᱟᱫᱚ ᱟᱹᱰᱤ ᱵᱮᱥ ᱜᱮ ᱧᱮᱞᱚᱜᱼᱟ ᱱᱟᱦᱟᱜ ᱟᱞᱮᱥᱮᱫ ᱫᱚ ᱟᱨ ᱜᱮ ᱚᱱᱟ ᱫᱟᱹᱞ ᱡᱚᱢ ᱫᱚ ᱚᱱᱠᱟ ᱡᱚᱢ ᱫᱚ ᱵᱟᱠᱚ ᱡᱚᱢ ᱞᱟᱹᱜᱤᱫ ᱫᱚ ᱵᱟᱝ ᱡᱟᱹᱥᱛᱤ ᱫᱚ ᱫᱟᱹᱱᱟᱹᱜ ᱡᱚᱢ ᱛᱮ ᱵᱟᱝᱜᱮ ᱪᱟᱵᱟᱜ ᱜᱮᱭᱟ ᱟᱫᱚ ᱡᱟᱹᱥᱛᱤ ᱫᱚ ᱚᱱᱟ ᱟᱠᱷᱨᱤᱧ ᱵᱟᱲᱟ ᱞᱟᱹᱜᱤᱫ ᱜᱮ ᱚᱱᱟ ᱠᱚ ᱪᱟᱥ ᱜᱮᱭᱟᱠᱚ ᱟᱞᱮ ᱥᱮᱫ ᱫᱚ ᱾ ᱟᱨ ᱛᱚᱵᱮ ᱟᱵᱮᱱ ᱞᱤᱧ ᱠᱩᱞᱤ ᱵᱮᱱᱟ ᱟᱵᱮᱱ ᱫᱚ ᱠᱤᱥᱟᱹᱨᱤ ᱫᱟᱨᱮ ᱚᱱᱟ ᱪᱮᱫ ᱞᱮᱠᱟ ᱡᱚᱜᱼᱟ, ᱚᱱᱟ ᱵᱮᱱ ᱧᱮᱞ ᱵᱟᱲᱟᱣ ᱟᱠᱟᱫ ᱜᱮᱭᱟ ᱥᱮ ᱵᱟᱝ?
ᱚᱸ ᱠᱮᱥᱟᱨᱤᱫᱚ ᱚᱸ ᱟᱹᱞᱤᱧ ᱫᱚ ᱚᱸ ᱡᱟᱦᱟᱸᱞᱤᱧ ᱟᱸᱡᱚᱢᱟᱼᱼ ᱼᱠᱟᱜᱼᱟ ᱱᱚᱣᱟ ᱢᱟ